ᱦᱮᱞᱳ
ᱦᱮᱞᱳ ᱨᱚᱲ ᱠᱚ ᱟᱸᱡᱚᱢᱚᱜ ᱠᱟᱱ ᱜᱤᱭᱟ
ᱦᱮᱸ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱ ᱜᱮᱭᱟ᱾
ᱪᱤᱜ ᱠᱚᱢ ᱪᱤᱠᱟᱹᱭ ᱫᱟ?
ᱪᱤᱜ ᱦᱚᱸ ᱵᱟᱝᱜᱮ ᱦᱚᱸᱜ -ᱚᱭ ᱫᱟᱠᱟ ᱠᱩᱧ ᱡᱚᱢ ᱠᱮᱫ ᱛᱮ ᱟᱫᱚ ᱫᱩᱲᱩᱵ ᱵᱟᱲᱟ ᱦᱩᱭ ᱠᱟᱱᱟ ᱦᱤᱛᱚᱜ
ᱚ ᱦᱚᱭᱛᱚ ᱪᱤᱜ ᱠᱚᱫᱚ ᱯᱮ ᱩᱛᱩ ᱠᱮᱫᱟ?
ᱤᱭᱟᱹ ᱵᱤᱞᱤ ᱞᱮ ᱩᱛᱩ ᱠᱮᱜ-ᱟ ᱛᱤᱦᱤᱧ ᱫᱚ᱾
ᱚ
ᱪᱮᱜ ᱮᱢ ᱪᱤᱠᱟᱹᱭ ᱫᱟ ᱟᱢ ᱫᱚ?
ᱪᱤᱠᱟᱹ ᱦᱚᱸ ᱵᱟᱝ ᱤᱧ ᱦᱚᱸ ᱚᱲᱟᱜ ᱠᱚᱨᱮᱜ ᱜᱮ ᱦᱤᱱᱟᱹᱧ ᱜᱮᱭᱟ ᱮᱠᱷᱚᱱ ᱫᱚ
ᱚ ᱟᱨ ᱫᱟᱠᱟ ᱫᱚᱯᱮ ᱡᱚᱢ ᱠᱮᱫᱟ ᱥᱮ ᱵᱟᱝ?
ᱦᱮᱸ ᱮᱱᱟᱝ ᱨᱮᱞᱮ ᱡᱚᱢ ᱠᱟᱫᱟ ᱟᱞᱮ ᱫᱚ
ᱚ ᱟᱹᱰᱤ ᱞᱚᱜᱚᱱ ᱯᱮ ᱡᱚᱢ ᱠᱮᱜ-ᱟ
ᱦᱮᱸ ᱟᱹᱰᱤ ᱞᱚᱜᱚᱱ ᱜᱮ ᱟᱞᱮ ᱟᱹᱛᱩ ᱫᱤᱥᱚᱢ ᱥᱮᱫ ᱫᱚ ᱟᱹᱰᱤ ᱞᱚᱜᱚᱱ ᱜᱮᱠᱚ ᱡᱚᱢ ᱜᱮᱭᱟ ᱠᱚ᱾
ᱚ ᱦᱮᱸᱛᱚ
ᱟᱫᱚ ᱚᱱᱟ ᱠᱷᱟᱹᱛᱤᱨ ᱜᱮ ᱞᱚᱜᱚᱱ ᱜᱮ ᱡᱚᱢ ᱦᱩᱭ ᱠᱟᱱᱟ᱾
ᱦᱩᱸ ᱪᱮᱜ ᱠᱚᱯᱮ ᱪᱤᱠᱟᱹᱭᱮᱫ ᱛᱮ?
ᱪᱤᱠᱟᱹ ᱦᱚᱸ ᱵᱟᱝ ᱦᱮᱱᱟᱜ ᱞᱮᱜᱮᱭᱟ ᱦᱩᱲᱩ ᱨᱚᱦᱚᱭ ᱞᱟᱸᱜᱟ ᱛᱮᱞᱮ ᱠᱟᱹᱢᱤ ᱟ ᱛᱚ ᱟᱫᱚ ᱠᱟᱹᱴᱤᱡ ᱞᱟᱸᱜᱟ ᱠᱟᱱᱟ ᱞᱮ ᱫᱚᱢᱮ
ᱦᱮᱸ ᱛᱚ ᱟ ᱟᱯᱮᱥᱮᱫ ᱫᱚ ᱨᱚᱦᱚᱭ ᱵᱟᱲᱟ ᱠᱚ ᱦᱩᱭᱩᱜ ᱠᱟᱱᱟ?
ᱦᱮᱸ ᱦᱩᱭᱩᱜ ᱠᱟᱱ ᱜᱮᱭᱟ ᱫᱤᱱᱟᱹᱢ ᱜᱮ ᱫᱟᱜ ᱮᱫᱟᱭ ᱛᱚ ᱟᱫᱚ ᱚᱱᱟᱛᱮ ᱦᱩᱭᱩᱜ ᱠᱟᱱᱟ ᱟᱯᱮ ᱥᱮᱫ ᱫᱚ?
ᱦᱮᱸ ᱨᱚᱦᱚᱭ ᱚᱨᱫᱷᱮᱠ ᱜᱚᱜ ᱟᱠᱟᱫᱟ ᱠᱚ᱾ ᱟᱢᱫᱟᱜᱮ ᱟᱹᱰᱤ ᱜᱟᱱ ᱦᱚᱲᱜᱮ ᱢᱟᱱᱮ ᱨᱚᱦᱚᱭ ᱳᱫᱷᱮᱠ ᱦᱩᱭ ᱠᱟᱱ ᱛᱟᱠᱚᱣᱟ᱾ ᱠᱤᱪᱷᱩ ᱠᱤᱪᱷᱩ ᱦᱚᱲ ᱫᱚᱠᱚ ᱪᱟᱵᱟ ᱟᱹᱜᱩᱭᱮᱫᱟ᱾
ᱟᱪᱪᱷᱟ᱾
ᱦᱳᱸ᱾
ᱟᱞᱮᱥᱮᱫ ᱦᱚᱸ ᱱᱚᱛᱮ ᱜᱚᱴᱟ ᱠᱚ ᱨᱚᱦᱚᱭ ᱟᱠᱟᱫᱟ ᱠᱟᱹᱴᱤᱡ ᱠᱟᱹᱴᱤᱡ ᱦᱮᱱᱟᱜ ᱛᱟᱠᱚᱣᱟ ᱵᱤᱥᱤ ᱫᱚ ᱵᱟᱝ᱾ ᱠᱚᱢ-ᱠᱚᱢ᱾
ᱦᱮᱸ ᱛᱚ᱾
ᱫᱚᱠᱚ ᱱᱟᱯᱟᱭ ᱜᱮᱭᱟ ᱠᱚ ᱚᱲᱟᱜ ᱠᱚᱨᱮ ᱫᱚ᱾
ᱦᱮᱸ ᱱᱟᱯᱟᱭ ᱜᱮᱭᱟ ᱠᱚ ᱱᱤᱛᱚᱜ ᱫᱚ᱾
ᱚ ᱦᱳᱭᱛᱚ᱾
ᱟᱯᱮ ᱚᱲᱟᱜ ᱫᱚ ᱚᱠᱟᱨᱮᱛᱟᱯᱮ?
ᱚᱲᱟᱜ ᱫᱚ ᱟᱹᱰᱤ ᱥᱟᱺᱜᱤᱧ ᱨᱮᱜᱮ ᱛᱟᱞᱮ ᱚᱲᱟᱜ ᱫᱚᱞᱮ᱾
ᱳᱢ᱾ ᱦᱳᱭ᱾
ᱚᱱᱛᱮ ᱫᱚ ᱵᱟᱢ ᱦᱮᱡ ᱵᱟᱲᱟ ᱟᱠᱟᱱᱟ ᱢᱚᱱᱮ ᱦᱚ ᱟᱞᱮ ᱟᱹᱰᱤ ᱵᱤᱨ ᱵᱷᱤᱛᱤᱨ ᱨᱮ ᱚᱲᱟᱜ ᱛᱟᱞᱮ᱾ ᱦᱚᱲ ᱯᱟᱸᱡᱟ ᱛᱮᱦᱚᱸ ᱵᱟᱠᱚ ᱧᱟᱢ ᱞᱮᱭᱟ ᱠᱚ᱾
ᱵᱤᱨ ᱵᱷᱤᱛᱤᱨ ᱨᱮ ᱵᱟᱝ ᱟᱸᱡᱚᱢ ᱵᱟᱲᱟ ᱦᱩᱭ ᱟᱠᱟᱱᱟ ᱢᱟᱱᱮ ᱵᱤᱨ ᱫᱤᱥᱚᱢ ᱠᱚᱫᱚ ᱢᱟᱱᱮ ᱵᱤᱨ ᱛᱟᱞᱟ ᱠᱚᱨᱮ ᱜᱮ ᱚᱲᱟᱜ ᱫᱚ ᱛᱟᱦᱮᱱ ᱜᱮᱭᱟ᱾
ᱟᱫᱚ ᱚᱱᱟ ᱠᱷᱟᱹᱛᱤᱨ ᱴᱷᱤᱠ ᱴᱷᱟᱠ ᱴᱟᱣᱟᱨ ᱠᱚᱦᱚᱸ ᱵᱟᱭ ᱧᱟᱢᱟ ᱦᱮᱸ᱾
ᱳᱸ᱾
ᱟᱫᱚ ᱡᱳᱜᱟᱡᱳᱜ ᱫᱚ ᱚᱠᱚ ᱵᱟᱠᱚ ᱧᱟᱢᱚᱜ ᱜᱮᱭᱟ ᱵᱟᱠᱚ ᱧᱟᱢᱤᱧ ᱜᱮᱭᱟ ᱤᱧ ᱦᱚᱸ᱾
ᱦᱮᱸᱛᱚ᱾
ᱟᱫᱚ ᱚᱱᱟ ᱠᱚᱛᱮ ᱜᱮ ᱟᱫᱚ ᱤᱥᱠᱩᱞ ᱠᱚᱦᱚᱸ ᱥᱩᱨ ᱥᱩᱨ ᱠᱚᱨᱮ ᱵᱟᱹᱱᱩᱜ-ᱟ᱾ ᱱᱩᱱᱟᱹᱜ ᱜᱟᱛᱮ ᱠᱚᱦᱚᱸ ᱵᱟᱠᱚ ᱦᱩᱭᱩᱭ ᱟᱠᱟᱱᱟ ᱟᱹᱰᱤ ᱥᱟᱺᱜᱤᱧ ᱨᱮ ᱦᱮᱱᱟᱜ-ᱟ᱾
ᱟᱹᱰᱤ ᱥᱟᱺᱜᱤᱧ ᱨᱮ ᱵᱟᱝ
ᱦᱳᱭ ᱦᱳᱭ ᱟᱯᱮ ᱥᱮᱫ ᱤᱥᱠᱩᱞ ᱨᱮ ᱛᱤᱱᱟᱹᱜ ᱠᱚ ᱥᱟᱺᱜᱤᱧᱟ?
ᱟᱞᱮ ᱤᱥᱠᱩᱞ ᱫᱚ ᱟᱹᱛᱩ ᱨᱮᱜᱮ ᱢᱤᱫᱴᱟᱝ ᱤᱥᱠᱩᱞ ᱫᱚ ᱢᱮᱱᱟᱜ ᱱᱚᱰᱮ ᱯᱨᱟᱭᱢᱟᱨᱤ ᱥᱠᱩᱞ ᱟᱨᱠᱤ ᱠᱟᱹᱴᱤᱡ ᱜᱤᱫᱽᱨᱟᱹ ᱠᱚ ᱞᱟᱹᱜᱤᱫ᱾
ᱦᱳᱭᱛᱚ᱾
ᱟᱫᱚ ᱱᱚᱛᱮ ᱤᱭᱟᱹ ᱪᱟᱹᱠᱩᱞᱤᱭᱟᱹ ᱥᱮᱫ ᱫᱚᱯᱮ ᱦᱮᱡ ᱵᱟᱲᱟ ᱟᱠᱟᱱᱟ ᱥᱮ ᱵᱟᱝ ᱟᱞᱮ ᱫᱚ ᱱᱚᱛᱮ ᱨᱮ
ᱵᱟᱝ ᱵᱟᱹᱧ ᱪᱟᱞᱟᱣ ᱠᱟᱱᱟ ᱚᱱᱛᱮ ᱫᱚ᱾
ᱚ᱾ ᱡᱟᱦᱟᱸ ᱛᱤᱥᱚᱜ ᱦᱤᱡᱩᱜ ᱯᱮ ᱟᱞᱮᱥᱮᱱ ᱫᱚ ᱥᱟᱵᱚᱱ ᱠᱚᱦᱚᱸ ᱫᱚ ᱥᱚᱥᱛᱟ ᱛᱮ ᱧᱟᱢᱚᱜ ᱜᱮᱭᱟ᱾
ᱦᱳᱭ ᱤᱧ ᱦᱚᱸ ᱯᱷᱳᱱ ᱠᱚᱨᱮᱧ ᱧᱮᱞ ᱵᱟᱲᱟ ᱠᱟᱫᱟ ᱪᱟᱠᱩᱞᱤᱭᱟᱹ ᱥᱟᱵᱚᱱ ᱫᱚᱢᱮ ᱠᱚᱢ ᱠᱚᱢ ᱫᱟᱢ ᱞᱟᱹᱭᱟᱠᱚ ᱫᱚᱢᱮ ᱵᱷᱟᱜᱤᱭᱟ᱾
ᱦᱮᱸ ᱫᱚᱢᱮ ᱵᱷᱟᱜᱮᱭᱟ ᱟᱹᱰᱤ ᱠᱚᱢ ᱠᱚᱢ ᱜᱮᱭᱟ ᱫᱟᱢ᱾
ᱦᱮᱸ᱾ ᱟᱫᱚ ᱩᱱᱟᱹᱜ ᱥᱟᱺᱜᱤᱧ ᱠᱷᱚᱱᱟᱜ ᱟᱫᱚ ᱪᱤᱠᱟᱹᱛᱮᱢ ᱪᱟᱞᱟᱜ-ᱟ ᱟᱹᱰᱤ ᱥᱟᱜᱤᱧᱟ ᱛᱚ᱾
ᱦᱮᱸᱛᱚ ᱡᱟᱦᱟᱸ ᱛᱤᱥᱚᱜ ᱦᱤᱡᱩᱜ
ᱦᱮᱸ ᱦᱮᱸ ᱪᱟᱞᱟᱜ ᱦᱩᱭᱩᱜ-ᱟ᱾
ᱦᱳᱭ᱾
ᱞᱟᱹᱭ ᱜᱮᱭᱟ ᱠᱚᱛᱚ ᱡᱮ ᱫᱚᱢᱮ ᱟᱹᱰᱤ ᱵᱷᱟᱹᱜᱤᱭᱟ᱾
ᱦᱮᱸ ᱵᱷᱟᱜᱤ ᱟᱫᱚ
ᱦᱳᱭ ᱦᱳᱭ᱾
ᱥᱟᱵᱚᱱ ᱨᱮᱱᱟᱜ ᱯᱷᱮᱠᱴᱚᱨᱤ ᱠᱚ ᱢᱮᱱᱟᱜ ᱜᱮᱭᱟ ᱛᱚ ᱚᱱᱟ ᱵᱮᱱᱟᱣ ᱠᱚ ᱱᱚᱸᱰᱮ ᱚᱱᱟ ᱛᱮ ᱠᱚᱢ ᱜᱮᱭᱟ᱾ ᱟᱨ ᱟᱰᱤ ᱥᱟᱺᱜᱤᱧ ᱥᱟᱺᱜᱤᱧ ᱨᱮᱱ ᱦᱚᱲ ᱠᱚᱠᱚ ᱦᱤᱡᱩᱜ ᱜᱮᱭᱟ ᱥᱟᱵᱚᱱ ᱠᱤᱨᱤᱧ᱾
ᱦᱮᱸ ᱵᱚᱼᱼ ᱱᱮᱛᱟᱨ ᱢᱟ ᱵᱽᱞᱚᱜ ᱵᱷᱤᱰᱭᱳ ᱡᱷᱚᱛᱚ ᱠᱚ ᱵᱮᱱᱟᱣ ᱫᱟᱠᱚ ᱛᱚ ᱟᱫᱚ ᱩᱱᱠᱩ ᱣᱟᱜ ᱜᱮ ᱭᱩᱴᱩᱵᱽᱼᱼ ᱠᱚᱨᱮᱜ ᱧᱮᱞ ᱦᱩᱭ ᱠᱟᱱᱟ᱾
ᱦᱳᱭ᱾
ᱯᱷᱮᱥᱵᱩᱠ ᱲᱮ ᱠᱚᱲᱮ ᱠᱚ ᱟᱲᱟᱜᱽ ᱜᱮᱭᱟ ᱠᱚ ᱦᱳᱭ, ᱦᱮᱸ ᱦᱮᱸ ᱦᱮᱸ ᱦᱮᱸ᱾
ᱜᱟᱹᱰᱤ ᱠᱚ ᱵᱷᱟᱲᱟ ᱠᱟᱛᱮᱜ ᱠᱚ ᱦᱤᱡᱩᱜ-ᱟ ᱠᱚ᱾
ᱦᱮᱸ ᱤᱧ ᱦᱚᱸ ᱩᱱᱠᱩ ᱣᱟᱜ ᱵᱚᱞᱚᱠ ᱵᱤᱰᱤᱭᱳ ᱠᱩ ᱜᱤᱧ ᱧᱮᱞᱟ ᱠᱟᱫᱟ ᱟᱫᱚ ᱚᱱᱟ ᱛᱮᱜᱮ ᱤᱧ ᱦᱩᱧ ᱵᱟᱰᱟᱭ ᱜᱮᱭᱟ ᱡᱮ ᱚᱸᱰᱮ ᱫᱚ ᱟᱹᱰᱤ ᱤᱭᱟᱹ ᱜᱮᱭᱟ ᱩᱸᱻᱥᱟᱵᱚᱱ ᱠᱚ ᱦᱮᱱᱟᱜ ᱜᱮᱭᱟ ᱠᱟᱨᱠᱷᱟᱱᱟ ᱠᱚ ᱦᱮᱱᱟᱜ-ᱟ᱾
ᱦᱮᱸ᱾
ᱟᱫᱚ ᱚᱝᱠᱟ ᱟᱨ ᱵᱟᱝ ᱪᱟᱞᱟᱣ ᱦᱩᱭ ᱠᱟᱱᱟ, ᱪᱟᱞᱟᱜ ᱦᱩᱭᱩᱜ-ᱟ ᱦᱟᱯᱮ ᱡᱟᱦᱟᱸᱱ ᱛᱤᱥ
ᱦᱳᱭ᱾
ᱟᱨ ᱛᱟᱦᱚᱞᱮ ᱱᱤᱛᱚᱜ ᱫᱚ ᱪᱮᱜ ᱠᱚᱯᱮ ᱪᱤᱠᱟᱹᱭ ᱜᱮᱭᱟ ᱚᱲᱟᱜ ᱨᱮᱫᱚ?
ᱱᱤᱛᱩᱜ ᱫᱚ ᱪᱮᱜ ᱦᱚᱸ ᱵᱟᱝ ᱜᱮ ᱦᱚᱸᱜ-ᱚᱸᱭ ᱮᱱᱟᱱ ᱫᱚ ᱨᱚᱦᱚᱭ ᱠᱚ ᱪᱟᱞᱟᱣ ᱦᱩᱭ ᱞᱮᱱᱟ ᱟᱨ ᱫᱟᱠᱟ ᱩᱛᱩ ᱠᱚ ᱤᱥᱤᱱ ᱠᱟᱛᱮᱜ ᱟᱫᱚ ᱤᱧ ᱫᱚ ᱠᱟᱹᱴᱤᱡ ᱜᱤᱫᱽᱨᱟᱹ ᱠᱩᱧ ᱯᱟᱲᱦᱟᱣᱮᱜ ᱠᱚ ᱛᱟᱦᱮᱸᱱᱟ᱾ ᱴᱤᱭᱩᱥᱚᱱ ᱠᱚ ᱦᱮᱡ ᱞᱮᱱᱟ ᱠᱚ ᱟᱫᱚ ᱯᱟᱲᱦᱟᱣᱮᱜ ᱠᱚ ᱛᱟᱦᱮ ᱱᱟᱹᱧ ᱫᱤᱱᱮᱨ ᱵᱮᱞᱟ ᱢᱟ ᱴᱟᱹᱭᱤᱢ ᱵᱟᱝ ᱦᱚᱭᱚᱜ ᱠᱟᱱᱟ ᱚᱱᱟ ᱛᱮ ᱟᱹᱭᱩᱵ ᱵᱮᱲᱟ ᱜᱤᱧ ᱯᱟᱲᱦᱟᱣᱮᱜ ᱠᱚ ᱛᱟᱦᱮᱸᱱ, ᱟᱶ ᱩᱱᱠᱩ ᱪᱩᱴᱤ ᱠᱟᱛᱮᱜ ᱜᱮ ᱦᱚᱸᱜ-ᱚᱸᱭ ᱫᱟᱠᱟᱧ ᱡᱚᱢ ᱠᱮᱜ ᱛᱮ ᱟᱫᱚᱧ ᱫᱩᱲᱩᱵ ᱟᱠᱟᱱᱟ᱾
ᱚ ᱚᱸᱻ
ᱟᱯᱮ ᱥᱮᱜ ᱠᱚᱫᱚ ᱯᱨᱳᱜᱨᱟᱢ ᱠᱚ ᱵᱟᱝ ᱦᱚᱭᱚᱜ ᱠᱟᱱᱟ ᱡᱟᱦᱟᱸ ᱱᱟᱜ ᱚᱱᱠᱟ ᱱᱟᱜ?
ᱚᱻ ᱵᱟᱝ ᱦᱩᱭᱩᱜ ᱠᱟᱱᱟ ᱱᱮᱛᱟᱨ ᱫᱚ ᱦᱟᱯᱮ ᱟᱹᱰᱤ ᱫᱤᱱ ᱜᱮ ᱟᱣᱨᱤ ᱦᱩᱭᱩᱜ-ᱟ ᱟᱞᱮ ᱥᱮᱱ ᱫᱚ᱾
ᱦᱳᱭᱛᱚ᱾
ᱥᱚᱢᱚᱭ ᱛᱚ ᱟᱣᱨᱤ ᱦᱩᱭᱩᱜ-ᱟ᱾
ᱦᱮᱸ ᱟᱞᱮ ᱥᱮᱜ ᱢᱟ ᱦᱩᱭᱩᱜ ᱠᱟᱱᱟ ᱜᱚᱴᱟ ᱜᱮ ᱫᱤᱱᱟᱹᱢ ᱜᱮ ᱦᱩᱭᱩᱜ ᱠᱟᱱᱟ᱾ ᱟᱨ ᱫᱟᱜ ᱫᱟᱭ ᱟᱫᱚ ᱚᱱᱟ ᱦᱮᱸ ᱪᱟᱞᱟᱜ ᱜᱤᱭᱟᱹᱧ᱾
ᱚ᱾
ᱟᱞᱮ ᱱᱚᱛᱮᱱ ᱠᱚᱫᱚ ᱡᱷᱚᱛᱚ ᱠᱚ ᱪᱟᱞᱟᱜ ᱜᱤᱭᱟ ᱠᱚ᱾
ᱚ ᱦᱮᱸᱛᱚ᱾
ᱟᱨ ᱫᱤᱱᱟᱹᱢ ᱜᱮ ᱫᱟᱜ ᱫᱟᱭ ᱟᱫᱚ ᱱᱮᱛᱟᱨ ᱫᱚ ᱩᱱᱟᱹᱜ ᱪᱟᱞᱟᱜ ᱵᱟᱝ ᱦᱩᱭᱩᱜ ᱠᱟᱱᱟ ᱫᱟᱜ ᱫᱟᱭ ᱛᱚ᱾ ᱚᱠᱟ ᱠᱚᱨᱮᱢ ᱪᱤᱠᱟᱹ ᱵᱟᱲᱟᱭᱟ᱾
ᱦᱮᱸ᱾
ᱟᱫᱚ ᱚᱱᱟ ᱠᱷᱟᱹᱛᱤᱨ ᱜᱮᱸ ᱫᱚ ᱪᱟᱞᱟᱣ ᱵᱟᱝ ᱦᱩᱭ ᱠᱟᱱᱟ᱾
ᱦᱮᱸ ᱦᱮᱸ᱾
ᱪᱟᱞᱟᱜ ᱦᱩᱭᱩᱜ-ᱟ ᱨᱚᱦᱚᱭ ᱠᱚ ᱪᱟᱵᱟ ᱞᱮᱱ ᱜᱮ ᱫᱤᱱᱟᱹᱢ ᱜᱮ ᱦᱟᱸᱜ ᱟᱞᱮ ᱥᱮᱜ ᱫᱚ ᱯᱨᱳᱜᱨᱟᱢ ᱦᱩᱭᱩᱜ-ᱟ ᱫᱤᱱᱟᱹᱢ ᱜᱮ ᱢᱤᱫ ᱫᱤᱱ ᱦᱚᱸ ᱵᱟᱹᱠᱤ ᱵᱟᱹᱱᱩᱜ-ᱟ᱾ ᱵᱟᱝ ᱛᱟᱦᱮᱱᱟ, ᱦᱮᱸ ᱪᱟᱞᱟᱜ ᱜᱤᱭᱟᱹᱧ ᱦᱮᱸ᱾
ᱦᱮᱸ ᱛᱚ᱾
ᱟᱫᱚ ᱚᱲᱟᱜ ᱨᱮᱦᱚᱸ ᱪᱮᱜ ᱮᱢ ᱪᱤᱠᱟᱹᱭᱟ ᱟᱫᱚ ᱚᱱᱟ ᱠᱷᱟᱹᱛᱤᱨ ᱜᱮ ᱡᱟᱦᱟᱸ ᱥᱮᱜ ᱦᱚᱸ ᱫᱟᱬᱟᱱ ᱫᱚ ᱢᱟ ᱪᱟᱞᱟᱜ ᱵᱟᱝ ᱦᱩᱭᱩᱜ ᱠᱟᱱᱟ᱾
ᱦᱚᱸ ᱦᱚᱸ ᱟᱫᱚ ᱤᱭᱟᱹ ᱫᱟᱬᱟᱱ ᱫᱚ ᱚᱠᱟ ᱠᱚᱨᱮ ᱫᱟᱬᱟᱢ ᱠᱩᱥᱤ ᱭᱟᱜ ᱜᱮᱭᱟ ᱟᱢ ᱫᱚ ᱚᱱᱠᱟ ᱵᱩᱨᱩ ᱠᱚᱨᱮ ᱥᱮ
ᱦᱮᱸ ᱵᱩᱨᱩ ᱠᱚᱨᱮᱧ ᱠᱩᱥᱤᱭᱟᱜ ᱜᱮᱭᱟ ᱟᱫᱚ ᱵᱟᱹᱧ ᱪᱟᱞᱟᱣ ᱵᱟᱲᱟᱣ ᱠᱟᱱᱟ ᱤᱧ ᱫᱚ᱾ ᱟᱞᱮ ᱥᱮᱜ ᱢᱟ ᱵᱩᱨᱩ ᱜᱮ ᱵᱟᱹᱱᱩᱜ᱾
ᱚᱻ ᱟᱫᱚ ᱚᱱᱠᱟ ᱚᱱᱠᱟ ᱢᱟᱱᱮ ᱞᱩᱜᱩᱼᱵᱩᱨᱩ ᱠᱚ ᱪᱟᱞᱟᱜ ᱜᱮᱭᱟ᱾
ᱵᱟᱝ ᱵᱟᱹᱧ ᱪᱟᱞᱟᱣ ᱟᱠᱟᱱᱟ ᱟᱸᱡᱚᱢ ᱟᱠᱟᱜ ᱠᱚᱣᱟᱹᱧ ᱦᱮᱸ ᱵᱟᱹᱧ ᱪᱟᱞᱟᱣ ᱟᱠᱟᱱᱟ᱾
ᱚᱸ᱾ ᱤᱧ ᱫᱚ ᱞᱩᱜᱩ ᱵᱩᱨᱩ ᱢᱤᱫ ᱫᱷᱟᱼᱣ ᱤᱧ ᱪᱟᱞᱟᱣ ᱞᱮᱱᱟ ᱦᱮᱸ ᱢᱤᱫ ᱫᱷᱟᱣ ᱤᱧ ᱪᱟᱞᱟᱣ ᱞᱮᱱᱟ
ᱦᱳᱭ ᱛᱚ ᱚᱸ ᱤᱧ ᱫᱚ ᱵᱟᱹᱧ ᱪᱟᱞᱟᱣ ᱵᱟᱲᱟ ᱟᱠᱟᱱᱟ᱾ ᱦᱮᱸ ᱵᱟᱥ ᱠᱚ ᱥᱮᱫ ᱠᱚ ᱪᱟᱞᱟᱜ ᱜᱮᱭᱟ ᱠᱚ
ᱦᱮᱸ
ᱫᱚᱢᱮ ᱱᱮᱛᱟᱨ ᱫᱚᱠᱚ ᱩᱫᱩᱜ ᱫᱟᱠᱚ ᱛᱚ ᱤᱭᱟᱹ ᱠᱚᱨᱮ ᱤᱭᱩᱴᱩᱵᱽ ᱠᱚᱨᱮᱹ ᱟᱫᱚ ᱚᱱᱟ ᱠᱚᱨᱮᱹ ᱜᱮ ᱧᱮᱞ ᱵᱟᱲᱟ ᱦᱩᱭᱩᱜᱼᱟ ᱡᱟᱦᱟᱱᱟᱜ ᱜᱮ ᱟᱫᱚ ᱚᱱᱟ ᱠᱚᱨᱮᱹ ᱜᱮ ᱧᱮᱞ ᱦᱩᱭᱩᱜᱼᱟ
ᱦᱳᱭ ᱦᱳᱭ
ᱵᱟᱝ ᱪᱟᱞᱟᱣ ᱦᱩᱭ ᱟᱠᱟᱱᱟ ᱚᱠᱟ ᱨᱮᱦᱚᱸ
ᱦᱮᱸ ᱱᱮᱛᱟᱨ ᱫᱚ ᱪᱟᱞᱟᱣ ᱫᱚ ᱵᱟᱝ ᱞᱟᱹᱠᱛᱤᱜᱼᱟ ᱯᱷᱳᱱ ᱛᱟᱦᱮᱱ ᱠᱷᱟᱱ ᱜᱮ ᱦᱩᱭᱱᱟ
ᱦᱮᱸ ᱟᱫᱚ ᱚᱱᱟ ᱜᱮ ᱱᱮᱛᱟᱨ ᱧᱮᱞ ᱦᱩᱭᱩᱜ ᱠᱟᱱᱟ
ᱨᱮᱱᱟᱜ ᱠᱟᱹᱴᱤᱡ ᱥᱟᱣᱩᱱᱰ ᱟᱸᱡᱚᱢᱚᱜ ᱠᱟᱱᱟ ᱜᱮ ᱥᱮᱛᱟ ᱠᱚ ᱥᱮ ᱪᱤᱞᱤ ᱠᱚ ᱨᱟᱜ ᱫᱟᱠᱚ
ᱦᱳᱭ ᱦᱮᱱᱟᱜ ᱠᱚᱣᱟ ᱥᱮᱛᱟᱜ ᱱᱚᱛᱮ ᱨᱮ ᱫᱚᱢᱮ ᱦᱮᱱᱟᱜ ᱠᱚᱣᱟ
ᱟᱫᱚ ᱟᱛᱳ ᱚᱲᱟᱜ ᱨᱮᱫᱚ ᱛᱟᱦᱮᱱ ᱜᱮᱭᱟ
ᱦᱳ ᱟᱛᱳ ᱚᱲᱟᱜ ᱫᱚᱠᱚ ᱛᱟᱦᱮᱱ ᱜᱮᱭᱟ ᱛᱚ ᱟᱫᱚ ᱟᱠᱩ ᱦᱚᱸ ᱨᱮᱸᱜᱮᱡ ᱡᱟᱞᱟ ᱵᱟᱝ ᱫᱚ ᱠᱚ ᱨᱟᱜᱽ ᱵᱟᱝ ᱫᱚᱠᱚ ᱪᱮᱫ
ᱦᱮᱸᱥᱮ
ᱦᱩᱸ ᱥᱟᱨᱟ ᱫᱤᱱ ᱠᱚ ᱨᱟ ᱜᱟᱠᱚ ᱥᱟᱨᱟ ᱫᱤᱱ ᱜᱮ
ᱦᱮᱸ
ᱟᱫᱚᱢ ᱪᱤᱠᱟᱹ ᱫᱟᱲᱮᱭᱟᱠᱚᱣᱼᱟ ᱢᱟ ᱩᱱᱠᱩ ᱫᱚ
ᱪᱤᱠᱟᱹ ᱠᱚᱣᱟᱢ ᱦᱮᱛᱚ
ᱦᱳᱭ
ᱟᱞᱮ ᱱᱚᱛᱮ ᱦᱚᱸ ᱯᱨᱚᱪᱩᱨ ᱚᱠᱟ ᱥᱚᱢᱚᱭ ᱪᱚ ᱧᱤᱫᱟᱹ ᱵᱮᱲᱟ ᱮᱛᱚ ᱡᱳᱨ
ᱦᱮᱸ ᱦᱮᱸ ᱟᱞᱮ ᱱᱚᱛᱮ ᱦᱚᱸ ᱟᱞᱮᱭᱟᱜ ᱫᱩᱣᱟᱹᱨ ᱨᱮᱠᱚ ᱫᱩᱲᱩᱵ ᱠᱚᱜᱼᱟ ᱠᱚ ᱢᱟᱱᱮ ᱠᱩᱞᱦᱤ ᱫᱩᱣᱟᱹᱨ ᱨᱮᱠᱚ ᱫᱩᱲᱩᱵ ᱠᱚᱜᱼᱟ ᱠᱚ ᱟᱫᱚ ᱡᱟᱦᱟᱸ ᱛᱤᱥ ᱡᱩᱫᱤ ᱡᱟᱦᱟᱸᱭ ᱯᱮᱲᱟᱭ ᱦᱤᱡᱩᱜᱼᱟ ᱟᱭᱩᱵ ᱵᱮᱲᱟ ᱟᱫᱚᱭ ᱵᱚᱛᱚᱨ ᱜᱚᱫᱚᱜᱼᱟ ᱩᱱᱤ ᱫᱚ
ᱦᱮᱸᱛᱚ
ᱦᱩᱸ ᱟᱨ ᱛᱤᱱᱟᱹᱜ ᱛᱤᱱᱟᱹᱜ ᱫᱷᱟᱹᱵᱤᱡ ᱮᱢ ᱚᱞ ᱟᱠᱟᱱᱟ ᱟᱢ ᱫᱚ
ᱦᱮᱸ ᱵᱮᱥᱤ ᱫᱚ ᱵᱟᱝ ᱜᱮ ᱱᱤᱭᱟᱹ ᱴᱩᱭᱮᱞᱵᱷ ᱫᱷᱟᱹᱨᱤᱡ ᱮᱪ ᱮᱥ ᱤᱧ ᱮᱢ ᱟᱠᱟᱜᱼᱟ
ᱦᱮᱸ ᱦᱮᱸ
ᱦᱩᱸ
ᱟᱹᱰᱤ ᱱᱟᱯᱟᱭ ᱜᱮ
ᱟᱢ ᱫᱚ ᱛᱤᱱᱟᱹᱜ ᱫᱷᱟᱹᱨᱤᱡ ᱮᱢ ᱚᱞ ᱟᱠᱟᱜᱼᱟ ᱾
ᱤᱧ ᱦᱚᱸ ᱚᱱᱠᱟ ᱜᱮ ᱵᱤᱥᱤ ᱫᱚ ᱩᱱᱟᱹᱜ ᱫᱚ ᱵᱟᱝ ᱱᱟᱭᱤᱱ ᱫᱷᱟᱹᱵᱤᱡ ᱢᱟᱛᱨᱚᱧ ᱯᱟᱲᱦᱟᱣ ᱟᱠᱟᱱᱟ
ᱚ
ᱟᱫᱚ ᱤᱥᱠᱩᱞ ᱠᱚ ᱵᱟᱹᱱᱩᱜᱼᱟ ᱚᱱᱠᱟ ᱫᱚ ᱱᱚᱛᱮ ᱫᱚ ᱟᱫᱚ ᱚᱱᱟ ᱠᱷᱟᱹᱛᱤᱨ ᱩᱱᱟᱹᱜ ᱯᱟᱲᱦᱟᱣ ᱵᱟᱝ ᱦᱩᱭ ᱟᱠᱟᱱᱟ
ᱦᱮᱸᱛᱚ ᱥᱩᱨ ᱥᱩᱯᱩᱨ ᱨᱮᱭ ᱛᱟᱦᱮᱸ ᱞᱮᱱ ᱠᱷᱟᱱ ᱪᱟᱞᱟᱜᱼᱟ ᱦᱮ ᱵᱟᱝ
ᱦᱳᱭ ᱦᱳᱭ ᱟᱫᱚ ᱟᱹᱰᱤ ᱥᱟᱺᱜᱤᱧ ᱨᱮ ᱤᱥᱠᱩᱞ ᱚᱲᱟᱜ ᱢᱤᱫᱴᱷᱮᱱ ᱛᱟᱞᱮ ᱟᱨ ᱤᱥᱠᱩᱞ ᱢᱤᱫᱴᱷᱮᱱ ᱛᱟᱞᱮ ᱟᱫᱚ ᱚᱱᱟ ᱠᱷᱟᱹᱛᱤᱨ ᱜᱮ ᱱᱟᱭᱤᱱ ᱫᱷᱟᱹᱵᱤᱡ ᱜᱮ ᱯᱟᱲᱦᱟᱣ ᱦᱚᱪᱚ ᱟᱠᱟᱫᱤᱧᱟᱹ ᱠᱚ
ᱚ ᱦᱮᱸ ᱛᱚ ᱚᱱᱟ ᱨᱮᱦᱚᱸ ᱢᱟᱱᱮ ᱡᱟᱦᱟᱸ ᱥᱮᱫ ᱮᱢ ᱪᱟᱞᱟᱜᱼᱟ ᱵᱟᱢ ᱟᱫ ᱛᱚ ᱚᱱᱟ ᱨᱮᱦᱚᱸᱠᱤᱪᱷᱩᱢ ᱥᱮᱬᱟ
ᱦᱳᱭ ᱦᱳᱭ ᱟᱫᱚ ᱚᱱᱟ ᱤᱭᱟᱹ ᱛᱮᱜᱮ ᱟᱫᱚ ᱠᱟᱹᱴᱤᱡ ᱠᱚ ᱯᱟᱲᱦᱟᱣ ᱦᱚᱪᱚ ᱠᱟᱹᱫᱤᱧ ᱜᱮᱭᱟ ᱠᱚ ᱾
ᱦᱮᱸ ᱛᱚ ᱾
ᱟᱫᱚ ᱯᱚᱭᱥᱟ ᱠᱚᱦᱚᱸ ᱚᱵᱷᱟᱵᱽ ᱜᱮᱭᱟ ᱟᱫᱚ ᱚᱠᱟᱨᱮᱢ ᱧᱟᱢᱟ ᱵᱷᱟᱜᱮ ᱵᱷᱟᱜᱮ ᱤᱥᱠᱩᱞ ᱫᱚ
ᱴᱟᱠᱟ ᱯᱚᱭᱥᱟ ᱠᱚᱛᱮ ᱦᱳᱭ ᱴᱟᱠᱟ ᱯᱚᱭᱥᱟ ᱠᱚ ᱛᱟᱦᱮᱸ ᱞᱮᱱᱠᱷᱟᱱ ᱦᱟᱱᱮ ᱵᱟᱡᱟᱨ ᱫᱤᱥ ᱢᱟᱨᱟᱝ ᱢᱟᱨᱟᱝ ᱤᱥᱠᱩᱞ ᱨᱮᱢ ᱯᱟᱲᱦᱟᱜᱼᱟ᱾
ᱦᱮᱸ
ᱟᱫᱚ ᱚᱱᱟ ᱛᱮᱜᱮ ᱟᱫᱚ ᱵᱟᱝ ᱦᱩᱭ ᱠᱟᱱᱟ ᱩᱱᱟᱹᱜ ᱫᱷᱟᱹᱵᱤᱡᱽ ᱫᱚ ᱟᱫᱚ ᱾
ᱦᱮᱸ ᱛᱚ ᱾ ᱟᱫᱚ ᱵᱚᱞᱮ ᱤᱭᱟᱹ ᱠᱷᱤᱜ ᱧᱚᱜᱼᱟ ᱠᱩᱫᱩᱢ ᱠᱚᱢ ᱵᱟᱲᱟᱭ ᱜᱮᱭᱟ?
ᱵᱟᱝ ᱜᱮ ᱤᱧ ᱫᱚ ᱩᱱᱟᱹᱜ ᱫᱚ ᱵᱟᱹᱧ ᱵᱟᱰᱟᱭ ᱜᱮᱭᱟ ᱾ ᱵᱟᱹᱧ ᱵᱟᱰᱟᱭ ᱜᱮᱭᱟ ᱤᱧ ᱫᱚ ᱾
ᱚ ᱾ ᱠᱩᱫᱩᱢ ᱠᱚᱫᱚ ᱦᱮᱸ ᱟᱸᱡᱚᱢ ᱥᱟᱱᱟᱣ ᱟᱹᱰᱤ ᱪᱮᱨᱦᱟ ᱾
ᱦᱳ ᱟᱸᱡᱚᱢ ᱫᱚ ᱥᱟᱱᱟ ᱜᱮᱭᱟ ᱦᱮᱸ ᱟᱫᱚ ᱜᱚᱲᱚᱢ ᱵᱩᱰᱤ ᱠᱚᱦᱚᱸ ᱱᱮᱛᱟᱨ ᱫᱚ ᱢᱟ ᱵᱟᱹᱱᱩᱜ ᱠᱚ ᱟᱫᱚ ᱚᱠᱚᱭ ᱫᱚᱭ ᱞᱟᱹᱭᱟᱢᱟ ᱠᱩᱫᱩᱢ ᱠᱚᱫᱚ ᱾
ᱛᱚ ᱡᱟᱦᱟᱸᱭ ᱜᱚᱲᱚᱢ ᱵᱩᱰᱤ ᱜᱚᱲᱚᱢ ᱦᱟᱲᱟᱢ ᱠᱚ ᱛᱟᱦᱮᱸ ᱠᱟᱱᱟ ᱩᱱᱠᱩ ᱢᱟ ᱫᱚᱢᱮ ᱠᱚ ᱞᱟᱹᱭ ᱟᱹᱱᱤᱡ ᱛᱟᱦᱮᱸ ᱟᱠᱚ ᱟᱨ ᱦᱮᱛᱟᱨ ᱢᱟ ᱚᱱᱟ ᱯᱷᱳᱱ ᱳᱰᱳᱠ ᱠᱟᱱᱟ
ᱱᱮᱛᱟᱨ ᱫᱚ ᱯᱷᱳᱱ ᱩᱰᱳᱜ ᱠᱟᱱᱟ ᱟᱫᱚ ᱯᱷᱳᱱ ᱟᱫᱚ ᱚᱱᱟ ᱠᱚᱜᱮ ᱠᱟᱛᱷᱟ ᱜᱮ ᱵᱟᱝ ᱦᱩᱭᱩᱜᱼᱟ ᱾ ᱞᱟᱦᱟ ᱛᱮᱫᱚ ᱥᱟᱹᱨᱫᱤ ᱥᱤᱛᱩᱝ ᱞᱟᱸᱜᱟ ᱠᱟᱛᱮᱜ ᱦᱚᱸ ᱱᱟᱱᱟᱭ ᱦᱮᱢᱟᱞ ᱫᱟᱨᱮ ᱩᱢᱩᱞ ᱨᱮᱠᱚ ᱫᱩᱲᱩᱵᱽ ᱠᱟᱛᱮᱜ ᱠᱚ ᱜᱚᱞᱯᱷᱚ ᱜᱟᱞᱢᱟᱨᱟᱣ ᱟᱠᱚ ᱟᱨ ᱱᱮᱛᱟᱨ ᱢᱟ ᱡᱮ ᱡᱟᱨ ᱯᱷᱳᱱ ᱦᱮᱡ ᱠᱟᱱᱟ ᱦᱳᱭ ᱟᱫᱚ ᱚᱱᱟ ᱡᱮ ᱡᱟᱨ ᱯᱷᱳᱱ ᱠᱚ ᱧᱮᱞᱟᱠᱚ ᱟᱫᱚ ᱚᱱᱟ ᱠᱚᱫᱚ ᱩᱱᱟᱹᱜ ᱫᱚ ᱵᱟᱠᱚ ᱜᱟᱞᱢᱟᱨᱟᱣ ᱜᱮᱭᱟ ᱾
ᱦᱩᱸ
ᱟᱫᱚ ᱚᱱᱟ ᱠᱷᱟᱹᱛᱤᱨ ᱜᱮ ᱩᱱᱟᱹᱜ ᱫᱚ ᱵᱟᱹᱧ ᱵᱟᱰᱟᱭ
ᱚᱱᱟ ᱛᱮᱜᱮ ᱛᱚ ᱦᱮᱛᱟᱨ ᱫᱚ ᱢᱟᱱᱮ ᱢᱟᱱᱮ ᱡᱟᱦᱟᱸ ᱥᱮᱫ ᱯᱮᱲᱟ ᱚᱲᱟᱜ ᱪᱟᱞᱟᱜ ᱦᱚᱸ ᱦᱚᱲ ᱫᱚᱠᱚ ᱵᱟᱹᱜᱤ ᱠᱟᱜᱼᱟ ᱾
ᱦᱳ ᱦᱳᱭ ᱱᱮᱛᱟᱨ ᱫᱚ ᱡᱚᱛᱚ ᱯᱷᱳᱱ ᱛᱮᱜᱮ ᱠᱚ ᱠᱟᱛᱷᱟᱜ ᱠᱟᱱ ᱫᱚᱠᱚ ᱦᱮᱸ
ᱠᱷᱟᱱ ᱫᱚ ᱟᱫᱚ ᱠᱚ ᱪᱟᱞᱟᱜ
ᱦᱳᱭ ᱦᱳᱭ ᱟᱨ ᱵᱟᱠᱷᱟᱱ ᱫᱚ ᱵᱟᱠᱚ ᱪᱟᱞᱟᱜ ᱠᱟᱱᱟ ᱚᱠᱚᱭ ᱦᱚᱸ
ᱦᱮᱸ
ᱟᱞᱮ ᱴᱷᱮᱱ ᱢᱟ ᱯᱮᱲᱟ ᱜᱮ ᱵᱟᱠᱚ ᱦᱤᱡᱩᱜ ᱱᱮᱛᱟᱨ ᱢᱟ ᱡᱷᱚᱛᱚ ᱯᱷᱳᱱ ᱛᱮᱜᱮ ᱾ ᱟᱫᱚ ᱠᱚ ᱞᱟᱹᱭᱟ ᱦᱚᱸᱜᱼᱚᱭ ᱛᱚ ᱯᱷᱳᱱ ᱛᱮᱜᱮ ᱵᱚᱱ ᱜᱚᱞᱯᱷᱚᱭᱮᱫᱟ ᱜᱟᱞᱢᱟᱨᱟᱣ ᱫᱟ ᱾
ᱦᱮᱸ ᱟᱨ ᱵᱟᱠᱷᱟᱱ ᱞᱟᱦᱟᱛᱮ ᱛᱚ ᱚᱠᱟᱨᱮ ᱢᱟᱱᱮ ᱡᱟᱦᱟᱸ ᱛᱤᱱᱟᱹᱜ ᱦᱚᱯᱚᱱ ᱦᱚᱯᱚᱱ ᱫᱚᱨᱠᱟᱨ ᱨᱮᱦᱚᱸ ᱪᱟᱞᱟᱣ ᱜᱮ ᱦᱩᱭᱩᱜᱼᱟ ᱾
ᱦᱮᱸᱻᱦᱮᱸᱻᱦᱮᱸᱻ
ᱢᱤᱫᱴᱟᱝ ᱦᱚᱲᱮ ᱵᱚᱸᱜᱟ ᱛᱟᱞᱟ ᱠᱟᱱ ᱨᱮᱦᱚᱸ ᱟᱢ ᱫᱚ ᱪᱟᱞᱟᱜ ᱜᱮ ᱦᱩᱭᱩᱜ ᱛᱟᱢᱟ ᱟᱨ ᱦᱮᱛᱟᱨ ᱫᱚ ᱯᱷᱳᱱ ᱛᱮ
ᱯᱷᱳᱱ ᱛᱮᱜᱮᱢ ᱞᱟᱹᱭ ᱟᱢᱟ ᱜᱚᱴᱟ ᱜᱮ ᱡᱟᱦᱟᱸ ᱨᱮᱜᱮ, ᱡᱟᱦᱟᱸᱱᱟᱜ ᱠᱚᱨᱮ ᱜᱮ ᱯᱷᱳᱱ ᱜᱮ
ᱦᱚᱸ
ᱟᱫᱚ ᱚᱝᱠᱟ ᱫᱚ ᱚᱱᱟ ᱠᱷᱟᱹᱛᱤᱨ ᱛᱮ ᱜᱚᱲᱚᱢ ᱵᱩᱰᱤ ᱠᱚᱦᱚᱸ ᱞᱟᱦᱟ ᱛᱮᱫᱚ ᱛᱟᱦᱮᱸ ᱠᱟᱱ ᱜᱮᱭᱟ ᱠᱚ ᱟᱫᱚ ᱱᱮᱛᱟᱨ ᱫᱚ ᱵᱟᱹᱱᱩᱜ ᱠᱚᱣᱟ ᱩᱱᱠᱩ ᱦᱚᱸ ᱵᱚᱸᱜᱟ ᱛᱟᱞᱟᱣ ᱠᱟᱱᱟ ᱠᱚ ᱡᱷᱚᱛᱚ ᱠᱚᱜᱮ
ᱱᱚᱸᱰᱮ ᱞᱟᱦᱟᱛᱮ ᱢᱟᱱᱮ ᱜᱚᱲᱚᱢ ᱦᱟᱲᱟᱢ ᱜᱚᱲᱚᱢ ᱵᱩᱲᱦᱤ ᱡᱚᱠᱷᱚᱱ ᱠᱤᱱ ᱛᱟᱦᱮᱸᱜ ᱠᱟᱱᱟ ᱩᱱ ᱥᱩᱢᱚᱭ ᱠᱤᱱ ᱞᱟᱹᱭ ᱵᱟᱲᱟᱭ ᱛᱟᱦᱮᱱ ᱟᱫᱚ ᱩᱱᱠᱤᱱ ᱫᱚ ᱯᱟᱹᱦᱤᱞ ᱦᱚᱲ ᱛᱚ ᱟᱫᱚ ᱠᱤᱱ ᱵᱟᱲᱟᱭ ᱛᱟᱦᱮᱸ ᱠᱤᱪᱷᱩ ᱪᱷᱩ ᱜᱟᱱ ᱫᱚ ᱠᱤᱱ ᱞᱟᱹᱭ ᱠᱟᱜ ᱜᱮᱭᱟ ᱟᱫᱚ ᱚᱱᱟᱛᱮ ᱦᱤᱛᱚᱜ ᱤᱧ ᱩᱭᱦᱟᱹᱨ ᱜᱚᱜ ᱠᱮᱫᱟ
ᱦᱮᱸ ᱦᱮᱸ ᱦᱮᱸ ᱟᱫᱚ ᱤᱧᱫᱚ ᱵᱟᱹᱧ ᱵᱟᱰᱟᱭᱟ ᱵᱟᱠᱷᱟᱱ ᱫᱩᱧ ᱞᱟᱹᱭ ᱠᱮᱢ ᱜᱮᱭᱟ ᱾
ᱦᱮᱸᱛᱚ ᱟᱫᱚ ᱵᱤᱥᱤ ᱚᱠᱛᱚ ᱠᱚᱦᱚᱸ ᱛᱚ ᱵᱟᱹᱱᱩᱜ ᱟᱹᱱᱤᱜᱼᱟ ᱛᱚ
ᱦᱳᱭ ᱟᱹᱰᱤ ᱧᱤᱫᱟᱹᱜ ᱠᱟᱱ ᱜᱮᱭᱟ ᱛᱚ ᱾
ᱠᱟᱱ ᱜᱮᱭᱟ
ᱟᱛᱩ ᱫᱤᱥᱚᱢ ᱦᱚᱲ ᱫᱚᱠᱚᱱ ᱫᱚ ᱟᱞᱮ ᱚᱲᱟᱜ ᱨᱮᱱ ᱫᱚ ᱡᱷᱚᱛᱚ ᱠᱚ ᱡᱟᱹᱯᱤᱫ ᱾ ᱪᱟᱵᱟ ᱠᱟᱫᱟ ᱟᱫᱚ ᱫᱚ ᱮᱱᱟᱱᱤᱧ ᱡᱟᱹᱯᱤᱜ ᱞᱮᱫᱟ ᱾